ᱦᱮᱸ ᱡᱚᱦᱟᱨ ᱜᱮ
ᱦᱮᱸ ᱡᱚᱦᱟᱨ ᱜᱮ
ᱛᱟᱨᱯᱚᱨ ᱪᱮᱫ ᱠᱚ ᱪᱤᱠᱟᱭ ᱦᱩᱭᱩᱜ
ᱪᱮᱫ ᱦᱚᱸ ᱵᱟᱝᱟ ᱱᱚᱜᱼᱚᱭ ᱫᱩᱲᱩᱵ ᱵᱟᱲᱟ ᱦᱩᱭ ᱠᱟᱱᱟ ᱚᱲᱟᱜ ᱨᱮᱜᱮ ᱫᱟᱜ ᱮ ᱡᱚᱨᱚᱭᱮᱫᱼᱟ ᱱᱚᱱᱛᱮ ᱫᱚ
ᱟᱪᱪᱷᱟ ᱟᱪᱪᱷᱟ ᱡᱚᱢ ᱵᱟᱲᱟ ᱠᱚ ᱦᱩᱭᱩᱜᱼᱟ ᱟᱞᱮ ᱥᱮᱫ ᱟᱞᱮ ᱥᱮᱫ ᱦᱚᱸᱭ ᱫᱟᱜᱮᱫ ᱛᱟᱸᱦᱮᱫ ᱱᱤᱛ ᱫᱚ ᱫᱟᱜ ᱠᱚᱫᱚᱭ ᱵᱚᱱᱫᱚ ᱠᱟᱜᱼᱟ ᱱᱤᱛᱚᱜ ᱫᱚ
ᱚᱻ ᱱᱚᱛᱮ ᱫᱚ ᱦᱮᱸᱻᱮ ᱱᱤᱛᱳᱜ ᱜᱮ ᱟᱨᱟᱢᱵᱚ ᱠᱮᱫᱮᱜᱟᱭ ᱚᱱᱟ ᱥᱮᱛᱟᱜ ᱮ ᱫᱟᱜ ᱠᱮᱼᱟ ᱛᱟᱨᱯᱚᱨᱮ ᱥᱤᱛᱩᱝ ᱞᱮᱼᱟᱭ ᱛᱤᱠᱤᱱ ᱫᱚ ᱟᱵᱟᱨ ᱦᱤᱛᱚᱜ ᱮ ᱫᱟᱜ ᱫᱟ
ᱟᱪᱪᱷᱟ ᱟᱪᱪᱷᱟ
ᱟᱞᱮ ᱥᱮ ᱦᱚᱸ ᱚᱱᱠᱟ ᱫᱚ ᱦᱟᱸ ᱡᱚᱢ ᱵᱟᱲᱟ ᱠᱚ ᱦᱩᱭ ᱠᱟᱱᱟ ᱛᱩᱯᱩ ᱵᱟᱲᱟ ᱠᱚᱦᱚᱸ ᱟᱵᱤᱱᱟᱜ ᱜᱮ ᱦᱩᱭ ᱟᱠᱟᱱᱟ ᱪᱮ ᱵᱟᱝ
ᱦᱮᱸ ᱡᱚᱢ ᱵᱟᱲᱟ ᱦᱩᱭ ᱟᱠᱟᱱᱟ
ᱦᱮᱸ ᱟᱪᱪᱷᱟ ᱟᱪᱪᱷᱟ ᱟᱨ ᱛᱩᱯᱩ ᱵᱟᱲᱟ ᱠᱚ ᱦᱩᱭ ᱠᱟᱱᱟ ᱥᱮ ᱵᱟᱝ ᱼᱟ
ᱦᱮ ᱦᱩᱭ ᱠᱟᱱᱟ ᱛᱟ ᱚᱲᱟᱜ ᱫᱚ ᱚᱠᱟ ᱥᱮᱫ ᱛᱟᱯᱮ
ᱟᱜ ᱟᱸ ᱚᱲᱟᱜ ᱛᱚ ᱢᱮᱫᱽᱱᱟᱯᱩᱨ ᱛᱚ ᱵᱟᱭᱨᱮ ᱨᱮ ᱛᱟᱸᱦᱮ ᱦᱩᱭᱩᱜ ᱜᱮᱭᱟ
ᱚ
ᱟᱵᱤᱱᱟᱜ ᱫᱚ ᱚᱠᱟᱥᱮᱡ
ᱟᱞᱮᱭᱟᱜ ᱫᱚ ᱮᱭᱟᱹ ᱨᱟᱭᱯᱩᱨ ᱥᱮᱫ
ᱟᱪᱪᱷᱟ ᱟᱪᱷᱟ ᱟᱹᱰᱤ ᱵᱟ ᱦᱮᱸ ᱦᱮᱸ ᱟᱹᱰᱤ ᱛᱚ ᱚᱞᱚᱜ ᱯᱟᱲᱦᱟᱜ ᱠᱚ ᱪᱮᱫ ᱞᱮᱠᱟ ᱪᱟᱞᱟᱜ ᱠᱟᱱᱟ ᱥᱮ ᱵᱟᱝ
ᱦᱳᱭ ᱱᱤᱛᱚᱜᱜ ᱫᱚ ᱵᱤᱮᱰ ᱤᱧ ᱠᱚᱨᱟᱣᱮᱫᱼᱟ ᱤᱧ ᱫᱚ
ᱟᱪᱪᱷᱟ ᱟᱨ ᱚᱱᱟ ᱥᱟᱶᱛᱮ ᱟᱨ ᱡᱟᱸᱦᱟᱱᱟᱜ ᱵᱤᱭᱮᱰ ᱵᱟᱝ ᱠᱷᱟᱹᱛᱤᱨ ᱨᱮᱦᱚᱸ ᱚᱱᱟ ᱥᱟᱶᱛᱮ ᱡᱟᱦᱟᱱᱟᱜ ᱱᱮᱛᱟᱨ ᱱᱚᱣᱟ ᱤᱭᱟᱹ ᱨᱮᱦᱚᱸ ᱠᱚᱢᱯᱤᱴᱤᱵᱷ ᱮᱠᱡᱟᱢ ᱠᱚ ᱟᱹᱰᱤ ᱜᱮ ᱦᱩᱭᱩᱜ ᱠᱟᱱᱟ ᱛᱚ ᱚᱱᱟ ᱞᱟᱹᱜᱤᱫ ᱥᱟᱹᱛ ᱥᱟᱯᱲᱟᱣ ᱠᱚ ᱪᱮᱫ ᱞᱮᱠᱟ ᱪᱟᱞᱟᱜ ᱠᱟᱱᱟ ᱥᱮ ᱵᱟᱝᱵᱤᱱ
ᱚᱱᱟ ᱠᱚ ᱞᱟᱹᱜᱤᱫ ᱦᱚᱸ ᱥᱟᱯᱲᱟᱣ ᱵᱟᱲᱟ ᱫᱚ ᱦᱩᱭᱩᱜ ᱠᱟᱱᱟ ᱮᱢ ᱵᱟᱲᱟ ᱦᱩᱭᱩᱜ ᱠᱟᱱ ᱜᱮᱭᱟ ᱯᱚᱨᱤᱠᱠᱷᱟ ᱠᱚᱦᱚᱸ
ᱟᱪᱪᱷᱟ ᱟᱪᱪᱷᱟ ᱛᱚ ᱛᱟᱦᱚᱞᱮ ᱠᱨᱮᱠ ᱵᱟᱲᱟ ᱠᱟᱜᱼᱟ ᱥᱮ ᱵᱟᱝ
ᱦᱮᱸ
ᱛᱚ ᱢᱤᱫ ᱫᱷᱟᱣ ᱵᱟᱨ ᱫᱷᱟᱣ ᱵᱤᱱ ᱠᱨᱮᱠ ᱵᱟᱲᱟ ᱠᱟᱜᱼᱟ ᱥᱮ ᱵᱟᱝ
ᱵᱟᱝᱜᱮ ᱵᱮᱥᱤ ᱵᱟᱨ ᱛᱚ ᱵᱟᱹᱞᱤᱧ ᱮᱢ ᱠᱟᱜᱼᱟ ᱛᱚ ᱚᱱᱟ ᱵᱟᱨ ᱫᱷᱟᱣ ᱜᱟᱱ ᱡᱟᱹᱱᱤᱡ ᱠᱷᱟᱱ
ᱚ ᱛᱟᱦᱞᱮ ᱠᱨᱮᱠ ᱫᱚ ᱵᱟᱝ ᱦᱩᱭ ᱠᱟᱱᱟ ᱢᱤᱫ ᱫᱷᱟᱣ
ᱵᱟ
ᱟᱪᱪᱷᱟ ᱟᱪᱪᱷᱟ ᱛᱟᱦᱞᱮ ᱦᱩᱲᱩ ᱨᱚᱦᱚᱭ ᱵᱟᱠᱷᱨᱟ ᱛᱟᱦᱞᱮ ᱦᱩᱲᱩ ᱨᱚᱦᱚᱭ ᱵᱟᱠᱷᱨᱟ ᱵᱟᱠᱷᱨᱟᱛᱮ ᱛᱤᱱᱟᱹᱜ ᱜᱟᱱ ᱠᱟᱹᱢᱤ ᱠᱚᱯᱮ ᱞᱟᱦᱟ ᱠᱮᱜᱼᱟ ᱥᱮ ᱵᱟᱝᱟ
ᱟᱞᱮ ᱥᱮᱫ ᱫᱚ ᱱᱤᱛᱚᱜ ᱫᱚ ᱦᱮᱜ ᱮ ᱛᱚᱞᱟ ᱠᱚ ᱢᱤᱫ ᱵᱟᱨ ᱫᱚ ᱦᱟᱨᱟ ᱵᱟᱲᱟ ᱟᱠᱟᱱᱟ ᱟᱨ ᱡᱟᱦᱟᱸᱭ ᱠᱚᱫᱚ ᱦᱮᱜ ᱛᱚᱞᱟ ᱵᱟᱲᱟᱭᱮᱫ ᱫᱚ ᱩᱱᱟᱹᱜ ᱨᱚᱦᱚᱭ ᱞᱮᱠᱟ ᱫᱚ ᱟᱹᱣᱨᱤ ᱜᱟᱱᱚᱜᱼᱟ
ᱟᱪᱪᱷᱟ ᱟᱪᱪᱷᱟ
ᱟᱯᱮ ᱥᱮᱫ ᱦᱚᱸ ᱨᱚᱦᱚᱭᱮᱫ ᱛᱮᱯᱮ
ᱦᱮᱸ ᱟᱞᱮ ᱥᱮᱫ ᱫᱚ ᱟᱹᱰᱤ ᱦᱚᱲᱜᱮ ᱱᱤᱛᱚᱜ ᱫᱚ ᱨᱚᱦᱚᱭ ᱠᱟᱜᱼᱟ ᱠᱚ ᱟᱨ ᱠᱤᱪᱷᱩ ᱜᱟᱱ ᱢᱟᱱᱮ ᱠᱤᱪᱷᱩ ᱜᱟᱱ ᱫᱚᱠᱚ ᱨᱚᱦᱚᱭ ᱠᱟᱫᱟ ᱟᱨ ᱠᱤᱪᱷᱩ ᱜᱟᱱ ᱫᱚ ᱵᱟᱠᱚ ᱨᱚᱦᱚᱭ ᱠᱟᱫᱟ ᱱᱚᱝᱠᱟ
ᱠᱚ ᱨᱚᱦᱚᱭᱼᱟ
ᱦᱳᱭ ᱦᱳᱭ ᱨᱚᱦᱚᱭ ᱠᱟᱜ ᱜᱮᱭᱟ ᱠᱚ ᱛᱚ ᱡᱷᱚᱛᱚ ᱫᱚ ᱵᱟᱝᱟ ᱠᱤᱪᱷᱩ ᱜᱟᱱ ᱦᱚᱲ ᱠᱚ ᱨᱚᱦᱚᱭᱟ
ᱱᱚᱛᱮ ᱟᱞᱮ ᱥᱮᱫ ᱫᱚ ᱟᱹᱣᱨᱤ ᱚᱠᱚᱭ ᱦᱚᱸ ᱟᱹᱣᱨᱤ ᱠᱚ ᱨᱚᱦᱚᱭᱟ ᱨᱚᱦᱚᱭ ᱫᱚ ᱦᱮ ᱠᱚ ᱛᱚᱞᱟ ᱵᱟᱲᱟᱭᱮᱫᱼᱟ
ᱜᱚᱴᱟᱭ ᱟᱠᱚ ᱵᱟᱝ ᱟᱨ ᱛᱟᱦᱚᱞᱮ ᱨᱚᱦᱚᱭ ᱵᱟᱲᱟ ᱛᱟᱞᱟ ᱫᱚ ᱛᱟᱦᱚᱞᱮ ᱵᱮᱨᱮᱫᱟ ᱮᱱᱟ ᱥᱮ ᱵᱟᱝ
ᱦᱳᱭ ᱰᱮᱨᱤᱜᱼᱟ ᱦᱟᱜ ᱱᱚᱜ ᱛᱚ ᱠᱚ ᱟᱨᱟᱢ ᱵᱚᱭᱮᱫᱟ ᱛᱚᱞᱟ ᱠᱚᱜᱮ ᱚᱱᱟ ᱦᱟᱨᱟᱜᱼᱟ ᱛᱚᱵᱮ ᱛᱚ
ᱦᱩᱸ ᱦᱩᱸ ᱵᱟᱝ ᱠᱷᱟᱸᱪ ᱠᱟᱛ ᱦᱩᱭᱩᱜ ᱵᱟᱝ ᱠᱤᱪᱤᱜ ᱜᱟᱱ ᱟᱹᱰᱤ ᱠᱟᱡᱟᱠ ᱜᱮ ᱥᱤᱛᱩᱝ ᱮᱫ ᱛᱟᱦᱮᱸᱱ ᱛᱚ ᱚᱱᱟ ᱠᱷᱟᱹᱛᱤᱨ ᱛᱮ ᱟᱨ ᱟᱨᱦᱚᱸ ᱢᱟᱱᱮ ᱛᱚᱞᱟ ᱠᱚ ᱦᱟᱨᱟ ᱵᱟᱲᱟᱭ ᱫᱟᱲᱮ ᱠᱟᱣᱫᱟ ᱢᱚᱸᱡᱽ ᱛᱮ ᱛᱮ
ᱦᱳᱭ ᱟᱨ ᱥᱤᱛᱩᱝ ᱵᱟᱲᱟ ᱠᱮᱫᱟᱭ ᱛᱚ ᱫᱚᱢᱮ ᱠᱤᱪᱷᱩ ᱫᱤᱱ ᱢᱟᱲᱟᱝ ᱟᱫᱚ ᱱᱚᱜᱼᱚᱭ ᱛᱚ ᱦᱚᱞᱟ ᱢᱟᱫᱷᱮᱨ ᱠᱷᱚᱱᱮ ᱫᱟᱜ ᱮᱫᱟ
ᱫᱟᱜ ᱵᱟᱝᱠᱷᱟᱱ ᱛᱚᱞᱟ ᱠᱚ ᱢᱚᱸᱡᱽ ᱛᱮ ᱵᱟᱝ ᱦᱟᱨᱟᱜᱼᱟ
ᱦᱮᱸ
ᱮᱠ ᱫᱚᱢ ᱛᱚ ᱛᱟᱦᱞᱮ ᱱᱤᱛᱚᱜ ᱦᱚᱭ ᱫᱟᱜ ᱮᱫ ᱜᱮᱭᱟᱭ ᱥᱮ ᱪᱮᱫ ᱛᱟᱦᱚᱞᱮ ᱱᱤᱛᱚᱜ ᱦᱚᱭ ᱫᱟᱜ ᱮᱫ ᱜᱮᱭᱟᱭ ᱥᱮ ᱪᱮᱫ
ᱦᱳᱭ ᱫᱟᱜ ᱫᱟᱭ ᱟᱫᱚ ᱚᱲᱟᱜ ᱨᱮᱫᱚ ᱩᱱᱟᱹᱜ ᱫᱚ ᱵᱟᱝ ᱟᱸᱡᱚᱢᱚᱜ ᱠᱟᱱᱟ ᱵᱟᱭᱨᱮ ᱨᱮ ᱫᱟᱜ ᱫᱟᱭᱛᱚ ᱚᱲᱟᱜ ᱵᱷᱤᱛᱤᱨ ᱨᱮ ᱢᱤᱱᱟᱹᱧᱟ ᱛᱚ ᱟᱫᱚ ᱵᱟᱝ ᱥᱟᱰᱮ ᱠᱟᱱᱟ ᱩᱱᱟᱹᱜ ᱜᱟᱱ ᱫᱚ ᱟᱢᱫᱚ ᱛᱤᱱᱟᱹᱜ ᱫᱷᱟᱹᱵᱤᱡ ᱯᱟᱲᱦᱟᱜ ᱠᱟᱱ ᱜᱮᱭ ᱟᱢᱦᱚᱸ
ᱦᱳᱭ ᱪᱟᱞᱟᱜ ᱠᱟᱱ ᱜᱮᱭᱟ
ᱚ ᱚᱠᱟᱨᱮᱢ ᱯᱟᱲᱦᱟᱜ ᱠᱟᱱᱟ
ᱯᱟᱲᱟᱣ ᱵᱟᱸᱠᱩᱲᱟ ᱩᱱᱤᱵᱷᱟᱨᱥᱤᱴᱤ ᱪᱟᱞᱟᱜ
ᱚ ᱦᱮᱸ ᱛᱚ
ᱵᱷᱟᱜᱮ ᱠᱟᱛᱷᱟ ᱜᱮ
ᱮᱠᱫᱚᱢ
ᱦᱮᱸ
ᱦᱳᱭ ᱦᱳᱭ ᱦᱳᱭ
ᱦᱳᱭ ᱵᱟᱭ
ᱵᱟᱝᱟ ᱦᱳᱭᱛᱚ ᱵᱟᱝᱟ ᱦᱳᱭ ᱫᱟᱭ ᱟᱨᱚ ᱟᱹᱰᱤ ᱡᱳᱨ ᱜᱮ ᱥᱤᱛᱩᱝ ᱮ ᱫᱟᱜ ᱠᱮᱫᱮᱜᱟᱭ ᱛᱟᱨᱯᱚᱨ ᱟᱨᱦᱚᱸ ᱟᱹᱰᱤ ᱡᱳᱨ ᱥᱤᱛᱩᱝ ᱦᱮᱡ ᱮᱱᱟ
ᱦᱮᱸ ᱫᱟᱜ ᱫᱟᱭ ᱥᱤᱛᱩᱝ ᱫᱟᱭ
ᱦᱳᱭ ᱦᱳᱭ
ᱦᱮᱸ ᱟᱨ ᱛᱟᱞᱟ ᱟᱡ ᱜᱟᱯᱚ ᱪᱮᱫ ᱮᱢ ᱞᱟᱹᱭᱟ
ᱪᱮᱫ ᱪᱮᱫ ᱢᱮᱱ ᱢᱮ
ᱚᱞ ᱞᱤᱫᱤ ᱧᱚᱜᱼ ᱟᱭ ᱛ ᱵᱩᱨᱩ ᱵᱚᱸᱜᱟ ᱥᱮᱴᱮᱨᱚᱜ ᱠᱟᱱ ᱫᱚ ᱜᱟᱯᱟ ᱢᱮᱭᱟᱝ ᱛᱟᱞᱮ ᱧᱮᱞ ᱪᱟᱞᱟᱜ ᱠᱟᱱᱟ ᱥᱮ ᱵᱟᱝ
ᱟᱫᱚ ᱧᱮᱞ ᱫᱚ ᱱᱚᱣᱟ ᱴᱟᱭᱤᱢ ᱢᱟᱱᱮ ᱮᱠᱡᱟᱢ ᱢᱟᱱᱮ ᱵᱤᱱᱤᱰ ᱠᱚ ᱦᱩᱭᱩᱜ ᱠᱟᱱᱟ ᱱᱚᱣᱟ ᱴᱟᱭᱤᱢ ᱟᱨ ᱪᱚᱵ ᱪᱚᱵᱽᱵᱤᱥ ᱛᱟᱨᱤᱠᱷ ᱠᱷᱚᱱ ᱮᱛᱚᱦᱚᱵ ᱟᱠᱟᱱᱟ ᱮᱠᱟᱞᱛᱮ ᱛᱮᱨᱚ ᱛᱟᱹᱨᱤᱠᱷ ᱯᱚᱨᱡᱚᱱᱛᱚ ᱪᱟᱞᱟᱜᱼᱟ ᱡᱩᱞᱟᱭ ᱨᱮᱱᱟᱜ ᱛᱮᱲ ᱛᱟᱹᱨᱤᱠᱷ ᱫᱚ ᱚᱱᱟ ᱠᱷᱟᱹᱛᱤᱨ ᱱᱚᱣᱟ ᱴᱟᱭᱤᱢ ᱫᱚ ᱢᱟᱱᱮ ᱟᱫᱚ ᱚᱠᱟ ᱥᱮᱫ ᱪᱟᱞᱟᱣ ᱵᱟᱝ ᱫᱟᱲᱮ ᱜᱟᱱᱚᱜ ᱠᱟᱱᱟ
ᱦᱮᱸᱛᱚ ᱛᱟᱦᱞᱮ ᱦᱩᱭ ᱞᱮᱱᱠᱷᱟᱱ ᱮᱠᱡᱟᱢ ᱦᱩᱭᱩᱜ ᱠᱷᱟᱱ ᱪᱤᱠᱟᱹᱛᱮᱢ ᱪᱟᱞᱟᱜᱼᱟ
ᱦᱳᱭ ᱦᱳᱭ ᱚᱱᱟ ᱠᱷᱟᱹᱛᱤᱨ ᱛᱮᱜᱮ ᱮᱴᱠᱮᱴᱚᱬᱮ ᱨᱮ ᱯᱟᱲᱟᱣ ᱦᱩᱭ ᱠᱟᱱᱟ ᱠᱷᱟᱱ ᱜᱮ ᱧᱮᱞ ᱦᱩᱭ ᱠᱚᱜᱼᱟ ᱪᱟᱞᱟᱣ
ᱦᱮᱸᱛᱚ
ᱵ ᱯᱞᱟᱱ ᱠᱚ ᱢᱮᱱᱟᱜ ᱥᱮᱪᱮᱛᱟ
ᱦᱳᱭ ᱪᱟᱞᱟᱜ ᱦᱩᱭᱩᱜ ᱞᱟᱹᱜᱤᱫ
ᱟᱪᱪᱷᱟ ᱳᱭ ᱵᱩᱨᱩ ᱵᱚᱸᱜᱟ ᱫᱚ ᱟᱹᱰᱤ ᱧᱩᱛᱩᱢᱟᱱ ᱤᱭᱟᱹ ᱜᱮ ᱠᱟᱱᱟ ᱟᱵᱚ ᱥᱟᱱᱛᱟᱲ ᱥᱚᱢ ᱮᱫ ᱛᱚ
ᱦᱭ ᱦᱳᱭ ᱟᱨ ᱟᱨ ᱱᱤᱭᱟᱹ ᱵᱟᱨ ᱛᱚ ᱟᱨᱚ ᱠᱚ ᱞᱟᱹᱭᱮᱫᱼᱟ ᱚᱱᱟ ᱥᱤᱲᱤ ᱠᱚ ᱵᱟᱹᱭᱥᱟᱹᱣ ᱠᱟᱫᱟ ᱥᱮᱪᱮᱫ ᱦᱟᱸᱜ ᱢᱮᱫ ᱛᱮ ᱵᱟᱢ ᱧᱮᱞ ᱟᱹᱜᱩᱭᱼᱟ ᱪᱮᱫᱠᱟ ᱠᱚ ᱡᱩᱛ ᱟᱠᱟᱟᱜᱼᱟ
ᱟᱪᱪᱷᱟ ᱟᱪᱪᱷᱟ ᱚᱱᱟ ᱠᱚ ᱠᱷᱚᱵᱚᱨ ᱠᱚᱫᱚ ᱵᱟᱹᱞᱤᱧ ᱫᱚᱦᱚ ᱠᱟᱫᱟ ᱦᱳᱭᱛᱚ ᱦᱮᱸ ᱦᱩᱭ ᱫᱟᱲᱮᱭᱟᱜᱼᱟ ᱵᱟᱝᱱᱟᱜ ᱫᱚ ᱵᱟᱝ ᱠᱟᱱᱟ ᱪᱮᱫ ᱜᱮ ᱦ ᱛᱚ ᱚᱱᱟ ᱫᱚ ᱯᱟᱛᱟ ᱜᱮᱵᱚᱱ ᱢᱮᱱ ᱫᱟᱲᱮᱭᱟᱜᱼᱟ ᱵᱟᱝ ᱵᱩᱨᱩ ᱯᱟᱛᱟ
ᱦᱳᱭ ᱦᱮᱸ ᱦᱮᱸ
ᱟᱨ ᱱᱚᱣᱟ ᱞᱟᱦᱟ ᱯᱚᱨᱮ ᱵᱤᱱ ᱪᱟᱞᱟᱣ ᱵᱟᱲᱟ ᱠᱟᱱᱟ ᱥᱮ ᱵᱟᱝᱟ
ᱢᱟᱲᱟᱝ ᱛᱮ ᱪᱟᱞᱟᱣ ᱵᱟᱲᱟ ᱦᱩᱭ ᱞᱮᱱ ᱛᱟᱦᱮᱸᱼᱟ ᱢᱤᱫ ᱫᱷᱟᱣ ᱟᱨ ᱱᱤᱭᱩ ᱵᱟᱨ ᱪᱟᱞᱟᱜ ᱦᱩᱭᱩᱜ ᱞᱟᱹᱜᱤᱫᱼᱟ
ᱟᱨ ᱛᱟᱦᱞᱮ ᱚᱸᱰᱮ ᱫᱚ ᱢᱟᱱᱮ ᱯᱟᱛᱟ ᱞᱮᱠᱟ ᱜᱮ ᱦᱩᱭᱩᱜᱼᱟ ᱮᱱᱮᱡ ᱥᱮᱨᱮᱧ ᱠᱚ ᱥᱮ
ᱦᱳᱭ ᱵᱩᱨᱩ ᱵᱚᱸᱜᱟ ᱴᱷᱮᱱ ᱫᱚ ᱮᱱᱮᱡ ᱫᱚ ᱵᱟᱝ ᱦᱩᱭᱩᱜᱼᱟ ᱦᱟᱱᱮ ᱵᱟᱲᱟ ᱜᱷᱟᱴ ᱵᱚᱞᱮ ᱧᱩᱛᱩᱢ ᱵᱟᱱᱩᱜᱼᱟ ᱢᱤᱫᱴᱟᱝ ᱛᱟᱞᱮ ᱚᱸᱰᱮ ᱦᱩᱭᱩᱜᱼᱟ ᱯᱟᱛᱟ ᱮᱱᱮᱡ ᱫᱚ ᱚᱸᱰᱮ ᱵᱩᱨᱩ ᱵᱚᱸᱜᱟ ᱨᱮ ᱛᱚ ᱥᱩᱫᱩ ᱚᱱᱟ ᱵᱩᱨᱩ ᱠᱚ ᱫᱮᱡᱚᱜᱼᱟ ᱟᱨ ᱚᱱᱟ ᱵᱩᱨᱩ ᱞᱟᱛᱟᱨ ᱠᱚᱨᱮᱜ ᱫᱚᱠᱟᱱ ᱠᱚᱠᱚ ᱵᱟᱹᱭᱥᱟᱹᱣ ᱠᱟᱜᱼᱟ
ᱚ ᱚᱱᱟᱜᱮ ᱛᱟᱦᱚᱞᱮ
ᱦᱮᱸ ᱟᱨ ᱮᱱᱮᱡ ᱫᱚ ᱮᱴᱟᱜ ᱴᱮᱱ ᱚᱱᱰᱮ ᱠᱷᱚᱱᱟᱜ ᱠᱟᱹᱴᱤᱡ ᱪᱟᱞᱟᱜ ᱦᱩᱭᱩᱜᱼᱟ
ᱚᱱᱟ ᱥᱩᱨ ᱥᱩᱯᱩᱨ ᱜᱮ ᱵᱮᱥᱤᱴᱟ ᱥᱮ ᱥᱟᱸᱜᱤᱧ ᱜᱮ
ᱥᱩᱨ ᱧᱚᱜ ᱜᱮᱭᱟ ᱵᱮᱥᱤ ᱫᱚ ᱵᱟᱝ ᱥᱟᱸᱜᱤᱧᱟ
ᱟᱪᱪᱷᱟ ᱟᱪᱪᱷᱟ ᱟᱹᱰᱤ ᱱᱟᱯᱟᱭ ᱜᱮ
ᱯᱚᱨᱮᱨ ᱵᱟᱨ ᱧᱮᱞ ᱦᱤᱡᱩᱜ ᱢᱮ
ᱮᱠᱫᱚᱢ ᱪᱟᱞᱟᱜ ᱨᱮᱱᱟᱜ ᱪᱮᱥᱴᱟ ᱦᱩᱭᱩᱜ ᱜᱮᱭᱟ ᱛᱚ ᱡᱟᱦᱱᱟᱜ ᱚᱱᱠᱟᱱᱟᱜ ᱡᱩᱫᱤ ᱟᱨ ᱯᱚᱨᱤᱠ ᱵᱤᱱᱤᱰ ᱠᱚ ᱵᱟᱝ ᱛᱟᱦᱮᱸ ᱞᱮᱱᱠᱷᱟᱱ ᱛᱚ ᱱᱤᱥᱪᱚᱭ ᱪᱟᱞᱟᱜ ᱦᱩᱭᱩᱜ ᱜᱮᱭᱟ
ᱦᱚᱭ
ᱚᱱᱟ ᱠᱚᱫᱚ ᱟᱹᱰᱤ ᱧᱮᱞ ᱞᱟᱹᱠᱛᱤ ᱠᱟᱱ ᱜᱮᱭᱟ ᱾ ᱦᱮᱸ ᱥᱤᱫᱟ ᱵᱟᱞᱫᱟ ᱵᱩᱨᱩ ᱯᱟᱛᱟ ᱥᱟᱱᱛᱮ᱾ ᱟᱨᱮ ᱡᱟᱦᱟ ᱛᱤᱱᱟᱹᱜ ᱯᱟᱛᱟ ᱠᱚ ᱢᱮᱱᱟᱜᱼᱟ ᱵᱩᱨᱩ ᱯᱟᱛᱟ ᱠᱚ ᱡᱟᱦᱟᱱ ᱯᱟᱛᱟ ᱠᱚ? ᱱᱤᱛᱚᱝ ᱫᱚ ᱚᱱᱟ ᱫᱚ ᱵᱟᱹᱞᱤᱝ ᱵᱟᱲᱟᱭᱟ ᱛᱚ ᱟᱡᱚᱢ ᱦᱩᱭ ᱠᱟᱱ ᱜᱮᱭᱟ ᱛᱚ ᱚᱱᱟ ᱛᱚ ᱢᱤᱫ ᱫᱷᱟᱣ ᱠᱟᱛᱮᱫᱚ ᱧᱮᱞ ᱫᱚ ᱞᱟᱹᱠᱛᱤ ᱠᱟᱱ ᱜᱮᱭᱟ ᱡᱮᱦᱮᱛᱩ ᱟᱵᱚ ᱥᱟᱱᱛᱟᱲ ᱥᱚᱢᱟᱡᱽ ᱨᱮᱭᱟᱜ ᱨᱮᱱᱟᱜ ᱜᱮ ᱢᱤᱫ ᱯᱟᱛᱟ ᱠᱟᱱᱟ ᱾
ᱦᱮᱸ ᱦᱮᱸ ᱟᱨ ᱥᱟᱺᱜᱤᱧ ᱥᱟᱺᱜᱤᱧ ᱨᱮᱱ ᱦᱚᱲ ᱠᱚ ᱧᱮᱞ ᱠᱚᱠᱚ ᱦᱤᱡᱩᱜ ᱜᱮᱭᱟ ᱛᱚ᱾
ᱦᱚᱭ ᱦᱚᱭ
ᱫᱚᱠᱟᱱ ᱠᱚ ᱥᱟᱺᱜᱤᱧ ᱥᱟᱺᱜᱤᱧ ᱨᱮᱱᱟᱜ ᱜᱮᱠᱚ ᱟᱹᱜᱩᱭᱟ ᱾
ᱮᱠᱫᱚᱢ
ᱦᱩᱸ
ᱯᱟᱛᱟ ᱯᱚᱨ ᱫᱚ ᱚᱱᱠᱟᱜ ᱜᱮ
ᱦᱮᱸ
ᱛᱟᱦᱚᱞᱮ ᱚᱱᱟ ᱮᱠᱡᱟᱢ ᱤᱫᱤ ᱠᱟᱛᱮ ᱢᱟᱱᱮ ᱯᱨᱤᱯᱟᱨᱮᱥᱚᱱ ᱠᱚ ᱢᱟᱱᱮ ᱪᱮᱫ ᱟᱹᱵᱤᱱ ᱡᱟᱦᱟᱸ ᱚᱱᱠᱟᱱᱟᱜ ᱵᱮᱪ ᱠᱚᱵᱤᱱ ᱦᱟᱛᱟᱣ ᱠᱟᱜᱼᱟ ᱥᱮ ᱚᱯᱷᱞᱟᱭᱤᱱ ᱛᱮᱜᱮ ᱥᱮ ᱤᱭᱩᱴᱩᱵᱽ ᱧᱮᱞ ᱛᱮᱜᱮ ᱟᱹᱵᱤᱱ ᱵᱤᱱ
ᱤᱭᱩᱴᱩᱵᱽ ᱧᱮᱞ ᱠᱚᱛᱮᱜᱮ ᱟᱨ ᱚᱱᱮ ᱯᱩᱛᱷᱤ ᱠᱚ ᱯᱟᱲᱦᱟᱜ ᱦᱩᱭᱩᱜ ᱠᱟᱱᱟ ᱱᱤᱛᱚᱜ ᱫᱚ ᱟᱫᱚ ᱱᱚᱛᱮᱱᱟᱜ ᱯᱟᱲᱦᱟᱜ ᱦᱩᱭᱩᱜ ᱠᱟᱱᱟ ᱛᱚ ᱵᱤᱭᱮᱰ ᱨᱮᱱᱟᱜ ᱛᱟᱦᱚᱞᱮ ᱟᱫᱚ ᱩᱱᱟᱹᱜ ᱜᱟᱱ ᱫᱚ ᱵᱟᱹᱧ ᱯᱟᱲᱦᱟᱣ ᱫᱟᱲᱭᱟᱜ ᱠᱟᱱᱟ ᱾ ᱛᱚ ᱚᱱᱟ ᱤᱭᱩᱴᱩᱵᱽ ᱠᱚᱨᱮ ᱧᱮᱞ ᱵᱟᱲᱟ ᱦᱩᱭᱩᱜ ᱠᱟᱱᱟ ᱯᱩᱛᱷᱤ ᱠᱚ ᱠᱟᱹᱴᱤᱡ ᱢᱮᱱᱟ-ᱟ ᱚᱱᱟ ᱠᱚᱜᱮ ᱯᱟᱲᱦᱟᱣ ᱵᱟᱲᱟ ᱦᱩᱭᱩᱜ ᱠᱟᱱᱟ ᱾ ᱦᱚᱭ
ᱟᱹᱰᱤ ᱱᱟᱯᱟ
ᱛᱚ ᱱᱚᱛᱮ ᱨᱮᱱᱟᱜ ᱦᱚᱸ ᱯᱟᱲᱦᱟᱣ ᱦᱩᱭᱩᱜ ᱠᱟᱱᱟ ᱥᱮ ᱾ ᱢᱤᱫ ᱥᱟᱶᱛᱮ ᱵᱟᱨᱭᱟ ᱫᱚ ᱠᱟᱹᱴᱤᱡ ᱤᱭᱟᱹᱜ ᱠᱟᱱᱟ ᱾ ᱦᱚᱭ ᱦᱩᱸ
ᱛᱚ ᱢᱤᱫ ᱢᱤᱫᱷᱟᱣ ᱛᱮ ᱫᱚ ᱵᱟᱝ ᱜᱟᱱᱚᱜᱼᱟ ᱛᱚ ᱢᱟᱱᱮ ᱢᱤᱫ ᱵᱟᱨ ᱥᱮᱡ ᱠᱚᱭᱚᱜ ᱫᱚ ᱢᱤᱫ
ᱦᱚᱭ ᱦᱚᱭ ᱡᱟᱦᱟᱸ ᱥᱮᱫ ᱜᱮ ᱢᱤᱫ ᱥᱮᱫ ᱢᱟᱲᱟᱝ ᱠᱚᱢᱯᱞᱤᱴ ᱞᱟᱦᱟᱭ ᱦᱩᱭᱩᱜᱼᱟ ᱛᱟᱨ ᱯᱚᱨᱮ ᱟᱫᱚ ᱚᱱᱟ ᱤᱭᱟᱹ ᱛᱮᱦᱚᱸ ᱟᱫᱚ ᱵᱟᱱᱟᱨ ᱜᱮ ᱪᱮᱥᱴᱟ ᱫᱚ ᱫᱚᱨᱠᱟᱨ ᱫᱚ ᱫᱚᱨᱠᱟᱨ ᱠᱟᱱ ᱜᱮᱭᱟ ᱦᱚᱭ ᱟᱫᱚ ᱧᱮᱞ ᱦᱩᱭᱩᱜ ᱠᱟᱱ ᱪᱮᱫ ᱪᱤᱠᱟᱹᱜ ᱠᱟᱱ
ᱱᱚᱣᱟ ᱯᱚᱨ ᱫᱚ ᱛᱟᱞᱦᱮ ᱚᱸᱰᱮ ᱚᱱᱟ ᱵᱩᱨᱩ ᱜᱮ ᱯᱟᱛᱟ ᱛᱟᱠᱚ ᱚᱱᱟ ᱯᱚᱨ ᱚᱱᱟ ᱥᱟᱭᱤᱰ ᱫᱚ ᱟᱫᱚ ᱵᱟᱹᱱᱩᱜ-ᱟ ᱥᱮ ᱪᱮᱫ?
ᱟᱫᱚ ᱟᱞᱮ ᱥᱩᱨ ᱨᱮᱫᱚ ᱚᱱᱠᱟ ᱱᱟᱜ ᱫᱚ ᱯᱚᱨᱚᱵᱽ ᱫᱚ ᱵᱟᱝ ᱦᱩᱭᱩᱜᱼᱟ ᱵᱩᱨᱩ ᱵᱚᱸᱜᱟ ᱯᱟᱨᱚᱢ ᱞᱮᱱ ᱠᱷᱟᱱ ᱫᱚ ᱾ ᱱᱤᱛᱚᱜ ᱫᱚ ᱵᱚᱨᱥᱟ ᱫᱤᱱ ᱥᱮᱴᱮᱨ ᱮᱱᱟ ᱛᱚ?
ᱦᱚᱸ
ᱟᱫᱚ ᱥᱮ ᱵᱚᱨᱥᱟ ᱯᱟᱨᱚᱢ ᱠᱟᱛᱮᱫ ᱵᱚᱨᱚᱢ ᱢᱮᱱᱟᱜᱼᱟ ᱯᱚᱨᱚᱵᱽ?
ᱮᱠᱟᱞ ᱛᱮ ᱥᱚᱦᱨᱟᱭ ᱥᱮ ᱪᱮᱫ?
ᱦᱮᱸ
ᱟᱪᱪᱷᱟ ᱟᱯᱮ ᱚᱱᱟ ᱥᱟᱭᱤᱰ ᱫᱚ ᱢᱟᱱᱮ ᱥᱚᱦᱨᱟᱭ ᱫᱚ ᱪᱮᱫ ᱞᱮᱠᱟ ᱢᱟᱱᱮ ᱟᱹᱰᱤ ᱥᱮᱫ ᱟᱹᱰᱤ ᱞᱮᱠᱟ ᱧᱮᱞ ᱪᱟᱞᱟᱜ ᱦᱩᱭ ᱠᱟᱱᱟ? ᱟᱹᱰᱤ ᱥᱮᱫ ᱟᱹᱰᱤ ᱞᱮᱠᱟ ᱠᱚ ᱤᱭᱟᱹᱭ ᱜᱮᱭᱟ ᱛᱚ ᱵᱟᱸᱠᱩᱲᱟ ᱜᱮ ᱱᱚᱣᱟ ᱡᱟᱦᱟᱸ ᱚᱱᱮ ᱚᱱᱟ ᱤᱭᱟᱹ ᱥᱟᱭᱤᱰ ᱥᱩᱥᱩᱱᱤᱭᱟᱹ ᱥᱟᱭᱤᱰ ᱚᱱᱟ ᱥᱟᱭᱤᱰ ᱫᱚ ᱟᱹᱰᱤ ᱵᱷᱮᱜᱟᱨ ᱜᱮᱭᱟᱱ
ᱚ ᱟᱪᱪᱷᱟ ᱦᱮᱸ ᱟᱞᱮ ᱥᱮᱫ ᱫᱚ ᱚᱱᱮ ᱤᱭᱟᱹ ᱥᱚᱨᱦᱟᱭ ᱵᱚᱸᱜᱟ ᱨᱮᱜᱮ ᱥᱚᱨᱦᱟᱭᱚᱜᱼᱟ ᱟᱞᱮᱥᱮᱫ ᱫᱚ᱾
ᱟᱪᱪᱷᱟ ᱟᱪᱪᱷᱟ ᱠᱤᱱᱛᱩ ᱱᱚᱣᱟ ᱥᱟᱭᱤᱰ ᱫᱚ ᱦᱮᱸ ᱱᱚᱣᱟ ᱥᱟᱭᱤᱴ ᱫᱚ ᱧᱮᱞ ᱦᱩᱭ ᱟᱠᱟᱱᱟ ᱡᱟᱱᱩᱣᱟᱨᱤ ᱚᱱᱠᱟ ᱡᱟᱱᱩᱣᱟᱨᱤ ᱯᱷᱮᱵᱽᱨᱩᱣᱟᱨᱤ ᱥᱮᱫ ᱚᱱᱠᱟ ᱠᱚ ᱥᱚᱦᱨᱟᱭᱚᱜ ᱜᱮᱭᱟ
ᱚ ᱟᱞᱮ ᱥᱮᱫ ᱫᱚ ᱥᱚᱨᱦᱟᱭ ᱫᱚ ᱚᱱᱮ ᱥᱚᱨᱦᱟᱭ ᱵᱚᱸᱜᱟ ᱜᱮᱞᱮ ᱥᱚᱨᱦᱟᱭᱚᱜᱼᱟ ᱟᱫᱚ ᱚᱱᱮ ᱵᱟᱨ ᱫᱤᱱ ᱜᱮᱞᱮ ᱢᱟᱱᱟᱣ ᱜᱮᱭᱟ ᱥᱚᱨᱦᱟᱭ ᱡᱮᱫᱤᱱ ᱠᱷᱩᱱᱴᱟᱹᱣᱞᱮ ᱛᱚᱞ ᱠᱚᱼᱟ ᱩᱱ ᱦᱤᱞᱳᱜ ᱟᱨ ᱟᱨ ᱤᱭᱟᱹ ᱡᱟᱞᱮ ᱦᱤᱞᱳᱜ᱾
ᱟᱪᱪᱷᱟ ᱟᱪᱪᱷᱟ ᱛᱟᱦᱞᱮ ᱢᱚᱬᱮ ᱥᱤᱧ ᱢᱚᱬᱮ ᱧᱤᱫᱟ ᱫᱚ ᱵᱟᱝ ᱦᱩᱭᱩᱜ-ᱟ ᱥᱮ ᱪᱮᱫ
ᱵᱟᱝ ᱜᱮ ᱱᱮᱛᱟᱨ ᱫᱚ ᱟᱞᱮ ᱥᱮᱫ ᱫᱚ ᱦᱳᱭᱛ ᱢᱟᱱᱮ ᱠᱟᱛᱷᱟ ᱨᱮᱫᱚ ᱦᱮᱱᱟᱜᱼᱟ ᱢᱚᱬᱮ ᱥᱤᱧ ᱢᱚᱬᱮ ᱧᱤᱫᱟᱹ ᱟᱫᱚ ᱮᱱᱛᱮ ᱨᱮᱦᱚᱸ ᱱᱮᱛᱟᱨ ᱫᱚ ᱩᱱᱟᱹᱜ ᱜᱟᱱ ᱩᱱᱟᱹᱜ ᱫᱤᱱ ᱫᱚ ᱵᱟᱠᱚ ᱯᱟᱞᱚᱱᱮᱜᱼᱟ ᱥᱮ ᱢᱤᱫ ᱫᱤᱱ ᱵᱟᱨ ᱫᱤᱱ ᱠᱟᱛᱮᱜ ᱜᱮ ᱯᱟᱨᱚᱢ ᱠᱟᱜ ᱠᱟᱱᱟ ᱠᱚ
ᱟᱫᱚ ᱟᱞᱮ ᱟᱹᱛᱳ ᱨᱮᱫᱚ ᱱᱟᱦᱟᱜ ᱵᱟᱨ ᱫᱤᱱ ᱜᱮᱞᱮ ᱢᱟᱱᱟᱣᱟ᱾
ᱟᱪᱷᱟ
ᱦᱮᱸᱻ ᱟᱯᱮ ᱛᱷᱟᱞᱮ ᱟᱯᱮ ᱴᱷᱮᱱ ᱫᱚ ᱛᱤᱱ ᱫᱤᱱ ᱯᱮ ᱢᱟᱱᱟᱣ ᱜᱮᱭᱟ ᱥᱚᱨᱦᱟᱭ ᱫᱚ?
ᱟᱞᱮ ᱥᱮᱫ ᱢᱤᱫ ᱫᱤᱱ, ᱵᱟᱨ ᱫᱤᱱ, ᱯᱮ, ᱯᱩᱱ ᱫᱤᱱ ᱞᱮᱠᱟ ᱫᱚ ᱦᱩᱭᱩᱜ ᱜᱮᱭᱟ᱾
ᱳᱻ ᱦᱮᱸᱛᱚ
ᱟᱛᱻᱫᱚ ᱞᱟᱦᱟ ᱞᱟᱦᱟᱜ ᱦᱳᱭ ᱞᱟᱦᱟ ᱠᱷᱚᱱ ᱫᱚ ᱟᱹᱰᱤ ᱜᱮ ᱱᱮᱛᱟᱨ ᱫᱚ ᱡᱟᱦᱟᱱᱟᱝ ᱢᱟᱱᱮ ᱮᱱᱮᱡ ᱥᱮᱸᱨᱮᱸᱧ ᱠᱚᱠᱚ ᱠᱚᱢᱚᱜ ᱠᱟᱱ ᱜᱮᱭᱟ᱾ ᱥᱮᱨᱚᱠᱚᱢ ᱫᱚ ᱵᱟᱝ ᱦᱩᱭᱩᱜ ᱠᱟᱱᱟ ᱞᱟᱦᱟ ᱞᱮᱠᱟ ᱫᱚ᱾
ᱦᱮᱸ ᱦᱮᱛᱟᱨ ᱫᱚ ᱡᱚᱛᱚ ᱢᱟᱱᱮ ᱥᱚᱴ ᱛᱮᱠᱚ ᱯᱟᱨᱚᱢᱮᱜᱼᱟ, ᱢᱟᱲᱟᱝ ᱡᱮᱢᱚᱱ ᱢᱟᱲᱟᱝ ᱡᱟᱦᱟᱸ ᱞᱮᱠᱟ ᱛᱟᱦᱮᱸ ᱠᱟᱱᱟ ᱚᱱᱠᱟ ᱫᱚ ᱵᱟᱝ᱾ ᱦᱮᱸ ᱟᱨ ᱛᱟᱦᱚᱞᱮ ᱚᱱᱮ ᱠᱷᱩᱱᱴᱟᱹᱣ ᱠᱩᱯᱮ ᱛᱚᱞ ᱠᱚ ᱜᱮᱭᱟ?
ᱦᱮᱸ ᱠᱷᱩᱱᱴᱟᱹᱣ ᱠᱚ ᱦᱢᱢ ᱦᱩᱭᱩᱜ ᱜᱮᱭᱟ᱾
ᱦᱮᱸᱛᱚ
ᱟᱨ ᱮᱠᱟᱞ ᱥᱚᱦᱚᱨ ᱪᱮ ᱪᱮᱫ
ᱟᱞᱮ ᱴᱷᱮᱱ ᱦᱚᱸᱞᱮ ᱛᱚᱞ ᱠᱚ ᱜᱮᱭᱟ
ᱟᱪᱷᱟ ᱛᱚ ᱛᱚᱞ ᱢᱟᱱᱮ ᱛᱚᱞ ᱠᱟᱛᱮ ᱠᱷᱩᱱᱴᱟᱹᱣ ᱠᱟᱛᱮ ᱜᱮ ᱪᱟᱵᱟᱜᱼᱟ ᱥᱮ ᱪᱮᱫᱞᱮ ᱞᱮᱠᱟ?
ᱟᱝᱜᱟ ᱰᱟᱝᱨᱤ ᱞᱮ ᱛᱚᱞ ᱠᱚᱜᱮᱭᱟ ᱟᱨᱠᱤ ᱠᱷᱩᱱᱴᱟᱹᱣ ᱞᱟᱹᱜᱤᱫ ᱛᱮ ᱡᱮᱫᱤᱱ ᱥᱚᱨᱦᱟᱭ ᱛᱟᱞᱮ ᱩᱱᱦᱩᱞᱳᱜ
ᱦᱮᱸ ᱟᱫᱚ ᱚᱱᱟ ᱛᱚᱞ ᱠᱟᱛᱮᱜ ᱜᱮ ᱪᱟᱵᱟᱜ ᱟᱥᱮ ᱪᱮᱫᱞᱮᱠᱟ? ᱵᱩᱡ ᱫᱟᱲᱮᱭᱟᱜ ᱠᱟᱱ ᱜᱤᱭᱟᱹᱧ ᱛᱟᱨᱯᱚᱨ ᱮᱱᱮᱡ ᱥᱮᱨᱤᱧ ᱠᱟᱛᱮ ᱯᱮ ᱪᱟᱵᱟᱭᱟ ᱥᱮ?
ᱵᱟᱝᱜᱮ ᱟᱫᱚ ᱢᱟᱡᱟᱱ ᱢᱟᱡᱟᱱ ᱫᱚ ᱪᱮᱫ ᱤᱭᱟᱹ ᱰᱟᱝᱨᱤ ᱞᱮ ᱠᱷᱩᱱᱴᱟᱹᱣ ᱠᱚ ᱟᱻᱛᱚ ᱟᱫᱚ ᱟᱹᱭᱩᱵ ᱫᱚ ᱮᱱᱮᱡ ᱥᱮᱨᱤᱧ ᱦᱩᱭᱩᱜᱼᱟ᱾
ᱦᱮᱸ ᱟᱪᱪᱷᱟ ᱛᱟᱨᱯᱚᱨ?
ᱛᱟᱨᱯᱚᱨ ᱛᱟᱨᱯᱚᱨᱮ ᱚᱱᱮ ᱠᱷᱟᱱ ᱥᱮᱛᱟᱜ ᱫᱷᱟᱹᱵᱤᱡ ᱞᱮ ᱮᱱᱮᱡᱻᱟ ᱛᱟᱯᱚᱨᱮ ᱯᱚᱨᱮᱨ ᱫᱤᱱ